ᱦᱮᱸ ᱜᱚᱝᱠᱮ ᱡᱚᱦᱟᱨ ᱜᱮ ᱾
ᱡᱚᱦᱟᱨ ᱜᱮ ᱡᱚᱦᱟᱨ ᱜᱮ ᱦᱮᱸ ᱾
ᱦᱮᱸ ᱱᱟᱯᱟᱭ ᱵᱟᱲᱟ ᱜᱮᱛᱚ?
ᱦᱮᱸ ᱱᱟᱯᱟᱭ ᱵᱟᱲᱟ ᱜᱮ ᱟᱹᱵᱤᱱ ᱜᱮ ᱪᱮᱜ ᱞᱮᱠᱟ?
ᱦᱮᱸ ᱟᱹᱞᱤᱧ ᱦᱚᱸ ᱱᱟᱯᱟᱭ ᱵᱟᱲᱟ ᱜᱮ ᱱᱤᱛᱚᱜ ᱫᱚ ᱦᱩᱸ ᱦᱮᱸᱜ ᱮ ᱱᱟᱯᱟᱭ ᱠᱷᱟᱱ ᱜᱮ ᱱᱟᱯᱟᱭ ᱾
ᱟᱪᱪᱷᱟ ᱡᱚᱢ ᱵᱟᱲᱟ ᱠᱚᱫᱚ ᱦᱩᱭᱱᱟ ᱥᱮ ᱵᱟᱝ?
ᱦᱮᱸ ᱡᱚᱢ ᱵᱟᱲᱟ ᱠᱚᱫᱚ ᱦᱩᱭᱱᱟ ᱛᱮᱦᱮᱧ ᱫᱚ ᱾ ᱮᱸ ᱥᱮᱛᱟᱜ ᱵᱮᱲᱟ ᱢᱮ ᱴᱮᱝ ᱜᱩᱰᱩ ᱥᱟᱵ ᱦᱩᱭ ᱞᱮᱱᱟ ᱵᱩᱡᱽ ᱫᱟᱵᱮᱱ?
ᱮᱸ ᱟᱪᱪᱷᱟ ᱾
ᱛᱚᱵᱮ ᱚᱱᱮ ᱜᱩᱰᱩ ᱡᱤᱞ ᱜᱮ ᱦᱮᱸ ᱟᱫᱚ ᱦᱚᱞᱟ ᱨᱮ ᱞᱤᱧ ᱟᱲᱟᱣ ᱫᱚᱦᱚ ᱞᱮᱫ ᱫᱚ ᱾
ᱚᱸ
ᱩᱸ ᱟᱫᱚ ᱥᱮᱛᱟᱜ ᱯᱟᱭᱟᱨ ᱨᱮ ᱜᱩᱰᱩ ᱯᱟᱥᱤ ᱦᱩᱭᱱᱟ ᱟᱨ ᱩᱱᱤ ᱛᱮᱜᱮ ᱛᱚᱵᱮ ᱡᱚᱢ ᱵᱟᱲᱟ ᱫᱚ ᱱᱚᱜᱼᱚᱭ ᱦᱩᱭᱼᱱᱟ ᱜᱩᱰᱩ ᱡᱤᱞ ᱞᱟᱰᱟ ᱛᱮᱜᱮ ᱵᱩᱡᱽ ᱫᱟ ᱵᱮᱱ? ᱮᱛᱚ ᱥᱤᱵᱤᱞ ᱠᱟᱱᱟ ᱡᱮ ᱜᱚᱝᱠᱮ ᱪᱮᱫ ᱞᱤᱧ ᱢᱮᱛᱟ ᱵᱮᱱᱟ ᱟᱨ ᱩᱸ ᱟᱨ ᱟᱨ ᱠᱟᱹᱴᱤᱡ ᱚᱱᱟ ᱤᱭᱟᱹ ᱛᱟᱦᱮᱸ ᱠᱟᱱᱟ ᱚᱱᱮ ᱢᱩᱪᱤ ᱩᱸᱫ ᱠᱟᱹᱴᱤᱡ ᱞᱤᱧ ᱦᱟᱞᱟᱝ ᱞᱮᱫᱟ ᱵᱩᱡᱽ ᱫᱟ ᱵᱮᱱ?
ᱦᱳᱭ᱾
ᱚᱱᱟ ᱟᱹᱰᱤ ᱞᱟᱫ ᱦᱩᱭ ᱞᱮᱱᱟ ᱟᱻᱰᱤ ᱮᱴᱟᱜ ᱜᱮ ᱜᱟᱱ ᱞᱮᱱᱟ ᱵᱩᱡᱽ ᱫᱟ ᱵᱮᱱ᱾
ᱦᱮᱸ ᱚᱱᱟ ᱥᱮᱛᱟᱜ ᱵᱮᱲᱟ ᱫᱚ ᱟᱹᱰᱤ ᱢᱚᱸᱡᱽ ᱵᱤᱧ ᱡᱚᱢ ᱠᱮᱜ-ᱟ ᱦᱮᱸ?
ᱡᱚᱢ ᱢᱟᱱᱮ ᱟᱹᱰᱤ ᱢᱚᱸᱡᱽ ᱟᱹᱰᱤ ᱢᱚᱸᱡᱽ᱾
ᱟᱵᱮᱱ ᱫᱚ ᱛᱚᱵᱮ, ᱪᱮᱫ ᱠᱚ ᱟᱛᱮ ᱵᱮᱱ ᱡᱚᱢ ᱠᱮᱫᱟ?
ᱟᱹᱞᱤᱧ ᱫᱚ ᱟᱫᱚ ᱚᱱᱟ ᱤᱭᱟᱹ ᱟᱲᱟᱜ ᱛᱤᱠᱤ ᱠᱚ ᱟᱛᱮᱫ ᱜᱮ᱾
ᱚᱸᱻ ᱱᱤᱛᱚᱜ ᱱᱤᱭᱮ ᱥᱳᱢᱳᱭ, ᱦᱚᱛᱚᱫ ᱟᱲᱟᱜ ᱚᱸᱻ ᱦᱚᱛᱚᱫ ᱟᱲᱟᱜ ᱦᱚᱸ ᱥᱤᱵᱤᱞ ᱜᱮᱭᱟ᱾
ᱦᱮᱸ ᱦᱮᱸ ᱫᱟᱜ ᱢᱟᱺᱰᱤ ᱦᱚᱛᱚᱫ ᱟᱲᱟᱜ ᱟᱹᱞᱩ ᱟᱹᱞᱩ ᱵᱷᱟᱡᱟ ᱛᱟᱦᱮᱸ ᱞᱮᱱᱟ
ᱦᱩᱸᱦᱩᱸᱦᱩᱸ ᱟᱨ ᱢᱩᱱᱜᱟᱹ ᱟᱲᱟᱜ ᱠᱚᱫᱚ ᱵᱮᱱ ᱠᱩᱥᱤᱭᱟᱜᱼᱟ ᱥᱮ ᱵᱟᱝ ᱛᱚᱵᱮ ᱟᱵᱮᱱ? ᱦᱩᱸ ᱢᱩᱱᱜᱟᱹ ᱟᱲᱟᱜ ᱨᱟᱥᱩᱱ ᱟᱛᱮ ᱡᱟ ᱪᱷᱟᱨᱟ ᱥᱤᱵᱤᱞᱟ ᱥᱮ ᱵᱟᱝ ᱮᱻ ᱟᱹᱰᱤ ᱟᱞᱟᱫᱟ ᱜᱮ ᱵᱩᱡᱽ ᱫᱟ ᱵᱮᱱ᱾
ᱟᱫᱚᱻ ᱦᱩᱸ ᱟᱞᱮᱭᱟᱜ ᱫᱚ ᱵᱟᱹᱱᱩᱜ-ᱟ ᱥᱮ ᱢᱩᱱᱜᱟᱹ ᱫᱟᱨᱮ ᱠᱚᱫᱚ ᱟᱫᱚ ᱦᱚᱲ ᱴᱷᱮᱡᱽ ᱠᱷᱚᱱ ᱚᱱᱟ ᱠᱷᱚᱭ ᱵᱟᱲᱟ ᱠᱟᱛᱮ ᱜᱮ ᱡᱚᱢ ᱵᱟᱲᱟ ᱦᱩᱭᱩᱜ-ᱟ, ᱟᱨ ᱦᱚᱲ ᱠᱚᱦᱚᱸ ᱵᱟᱠᱚ ᱮᱢ ᱞᱟᱹᱜᱤᱫᱚᱜ-ᱟ᱾
ᱟᱯᱮ ᱫᱚ ᱚᱱᱮ ᱚᱱᱠᱟ ᱠᱟᱱ ᱛᱮ, ᱟᱞᱮ ᱥᱮᱫ ᱫᱚ ᱜᱚᱝᱠᱮ ᱟᱞ ᱟᱞᱮ ᱥᱮᱫ ᱫᱚ ᱜᱚᱝᱠᱮ ᱢᱩᱱᱜᱟᱹ ᱟᱲᱟᱜ ᱫᱚ ᱢᱩᱱᱜᱟᱹ ᱫᱟᱨᱮ ᱠᱚ ᱫᱚᱢᱮ ᱢᱮᱱᱟᱜᱼᱟ ᱥᱮ ᱟᱫᱚ ᱡᱟᱦᱟᱸᱭ ᱜᱮ ᱡᱟᱦᱟᱸᱭᱟᱜ ᱪᱟᱞᱟᱣ ᱠᱟᱛᱮ ᱛᱤᱭᱟᱹᱜ ᱞᱮᱠᱷᱟᱱ ᱜᱮ ᱵᱩᱡᱽ ᱫᱟᱢ᱾
ᱟᱞᱮ ᱚᱱᱛᱮ ᱫᱚ ᱜᱚᱝᱠᱮ ᱵᱟᱠᱚ ᱛᱤᱭᱟᱹᱜ ᱦᱚᱪᱚᱣᱟᱜᱼᱟ ᱜᱚᱝᱠᱮ ᱢᱟᱱᱮ ᱞᱟᱹᱭᱟ ᱠᱚ ᱠᱚᱻ ᱟᱯᱮ ᱜᱮ ᱡᱩᱫᱤ ᱡᱷᱚᱛᱚ ᱯᱮ ᱤᱫᱤᱭᱟ ᱟᱞᱮ ᱫᱚ ᱪᱮᱫ ᱞᱮ ᱡᱚᱢᱟ᱾ ᱚᱱᱠᱟ ᱠᱟᱛᱷᱟ ᱟᱸᱡᱚᱢᱚᱜᱼᱟ ᱦᱩᱸᱻ ᱚᱱᱠᱟ ᱜᱮ ᱦᱤᱥᱟᱹᱵᱽ ᱠᱟᱛᱮᱫ ᱟᱨᱠᱤ ᱚᱱᱠᱟ ᱚᱲᱟᱜ ᱚᱲᱟᱜ ᱫᱚ ᱵᱟᱹᱱᱩᱜ-ᱟ ᱥᱮ ᱡᱮ ᱫᱚᱢᱮ ᱢᱮᱱᱟᱜ-ᱟ ᱟᱯᱮ ᱞᱮᱠᱟ᱾
ᱟᱪᱪᱷᱟ ᱟᱪᱪᱷᱟ ᱟᱞᱮ ᱫᱚ ᱢᱟᱱᱮ ᱢᱩᱱᱜᱟᱹ ᱟᱲᱟᱜ ᱠᱚ ᱛᱟᱯᱚᱨᱮ ᱯᱤᱯᱟᱹ ᱠᱚ ᱯᱤᱯᱟᱹ ᱯᱤᱯᱟᱹ ᱤᱭᱟᱹ ᱵᱮᱱ ᱡᱚᱢ ᱠᱟᱫᱟ ᱯᱤᱯᱟᱹ ᱩᱛᱩ ᱢᱟᱱᱮ ᱵᱷᱟᱡᱤ ᱟᱛᱮᱫ?
ᱯᱤᱯᱟᱹ ᱩᱛᱩ ᱮᱸ ᱦᱮᱸ ᱵᱷᱟᱹᱡᱤ ᱦᱚᱸ ᱡᱚᱢ ᱵᱟᱲᱟ ᱦᱳᱭ ᱠᱟᱱᱟ᱾
ᱟᱹᱰᱤ ᱪᱮᱨᱦᱟ ᱥᱤᱵᱤᱞᱟ ᱜᱚᱝᱠᱮ ᱠᱟᱹᱴᱤᱡᱽ ᱠᱟᱹᱴᱤᱡᱽ ᱯᱟᱸᱪ ᱯᱷᱚᱲᱟᱱ ᱠᱚ ᱮᱢ ᱠᱟᱛᱮᱜ ᱵᱩᱡ ᱫᱟ ᱵᱮᱱ ᱥᱮ ᱦᱮᱸ ᱠᱷᱚᱱ ᱵᱮᱱ ᱩᱛᱩᱭᱟ ᱵᱟᱝ ᱟᱹᱰᱤ ᱟᱞᱟᱫᱟ ᱜᱮ ᱥᱤᱵᱤᱞᱟ᱾ ᱟᱣ ᱜᱚᱝᱠᱮ ᱟᱵᱩ ᱱᱮᱛᱟᱨ ᱢᱟ ᱫᱟᱜ ᱡᱟᱹᱯᱩᱫ ᱫᱤᱱ
ᱦᱳᱭ᱾
ᱦᱮᱸ ᱠᱟᱹᱴᱤᱡᱽ ᱜᱚᱞᱯᱷᱚ ᱜᱚᱞᱯᱷᱚ ᱛᱮ ᱠᱟᱹᱴᱤᱡᱽ ᱮᱴᱟᱜ ᱥᱮᱫ ᱞᱟᱝ ᱤᱫᱤᱭᱮᱫᱟ ᱦᱟᱸᱜ ᱩᱸ ᱫᱟᱜ ᱡᱟᱹᱯᱩᱫ ᱫᱤᱱ ᱫᱚ ᱛᱚᱵᱮ ᱟᱯᱮ ᱥᱮᱫ ᱫᱚ ᱠᱟᱴᱠᱚᱢ ᱛᱩᱧ ᱠᱚᱯᱮ ᱪᱟᱞᱟᱜ-ᱟ ᱥᱮ ᱵᱟᱝ?
ᱦᱮᱸ ᱠᱟᱴᱠᱚᱢᱻ ᱥᱳᱜ ᱫᱚ ᱪᱟᱞᱟᱣ ᱵᱟᱲᱟ ᱦᱳᱭᱳᱜ ᱜᱮᱭᱟ᱾ ᱢᱟᱱᱮ ᱳᱭ ᱚᱱᱠᱟ ᱚᱱᱠᱟ ᱡᱚᱞᱟᱣ ᱠᱚᱨᱮ ᱚᱱᱟ ᱵᱷᱩᱜᱟᱹᱜ ᱠᱚᱨᱮ ᱥᱩᱜ ᱠᱟᱛᱮ ᱩᱰᱩᱜ ᱦᱳᱭᱳᱜ-ᱟ᱾
ᱟᱪᱪᱷᱟ ᱟᱪᱪᱷᱟ ᱟᱪᱪᱷᱟ ᱪᱷᱟ ᱪᱷᱟ ᱦᱮᱸ᱾
ᱵᱟᱠᱷᱟᱱ ᱫᱚ ᱚᱱᱮ ᱡᱤ-ᱡᱤᱞ ᱠᱩᱴᱤ ᱠᱚ ᱚᱱᱟ ᱵᱟᱵᱮᱨ ᱨᱮ ᱛᱚᱞ ᱠᱟᱛᱮᱫ ᱦᱟᱱᱮ ᱢᱟᱱᱮ ᱴᱟᱹᱵᱩ ᱴᱟᱹᱵᱩ ᱴᱟᱹᱵᱩᱜ ᱞᱮᱠᱟ ᱦᱮᱸ ᱚᱱᱠᱟ ᱛᱮᱦᱚᱸ ᱠᱚ ᱥᱟᱵᱚᱜ-ᱟ᱾ ᱚᱱᱮ ᱚᱱᱟ ᱠᱷᱟᱞ ᱠᱚ ᱢᱮᱱᱟᱜ-ᱟ ᱥᱮ ᱫᱟᱜ ᱠᱚ ᱟᱹᱛᱩᱜ-ᱟ, ᱟᱫᱚ ᱚᱱᱟ ᱫᱷᱟᱨᱮ ᱫᱷᱟᱨᱮ ᱠᱚᱨᱮ ᱠᱚ ᱛᱟᱦᱮᱸᱱᱟ ᱟᱫᱚ ᱚᱱᱟ ᱡᱤᱞ ᱠᱩᱛᱤ ᱨᱮ ᱵᱟᱵᱮᱨ ᱨᱮ ᱛᱚᱞ ᱠᱟᱛᱮ ᱮᱢ ᱤᱫᱤ ᱞᱮᱠᱷᱟᱡ ᱜᱮ ᱟᱫᱚ ᱚᱱᱟ ᱨᱮᱠᱚ ᱜᱮᱨᱚᱜ-ᱟ ᱥᱮ
ᱦᱮᱸ ᱟᱫᱚ ᱜᱚᱦᱚᱲ ᱨᱟᱠᱟᱵ ᱫᱚ ᱟᱫᱚ ᱟᱫᱚ ᱟᱫᱚ ᱡᱚᱠᱷᱚᱱ ᱵᱮᱱ ᱜᱚᱦᱚᱨ ᱨᱟᱠᱟᱵ ᱠᱚ ᱟᱫᱚ ᱵᱟᱠᱚ ᱟᱲᱟᱜᱚᱜ ᱛᱮ?
ᱵᱟᱝ ᱵᱟᱝ ᱵᱟᱠᱚ ᱟᱲᱟᱜᱚᱜ-ᱟ ᱫᱚᱢᱮ ᱠᱚ ᱜᱮᱨ ᱠᱚᱜ-ᱟ᱾
ᱚ ᱾ ᱟᱨ ᱪᱮᱠᱟ ᱠᱟᱛᱮ ᱯᱮ ᱪᱮᱠᱟ ᱪᱮᱫᱠᱟ ᱛᱮ ᱟᱯᱮ ᱥᱟᱵ ᱠᱚᱫᱚ ᱯᱮ ᱠᱟᱴᱠᱚᱢ ᱟᱫᱚ ᱪᱮᱫᱠᱟ ᱠᱟᱛᱮ ᱯᱮ ᱡᱚᱢ ᱠᱚᱛᱮ ᱟᱯᱮ ᱠᱚᱫᱚ?
ᱮ ᱠᱟᱴᱠᱚᱢ ᱚᱱᱟ ᱵᱟᱴᱱᱟ ᱟᱛᱮ ᱚᱱᱟ ᱜᱮ ᱥᱚᱨᱥᱟ ᱵᱟᱴᱱᱟ ᱟᱛᱮ, ᱛᱟᱯᱚᱨᱮ ᱨᱤᱫ ᱨᱤᱫ ᱠᱟᱛᱮᱜ ᱾
ᱟᱪᱪᱷᱟ ᱟᱪᱪᱷᱟ ᱟᱪᱷᱟ ᱟᱪᱪᱷᱟ, ᱤᱭᱟᱹᱳ ᱟᱛᱮ ᱵᱮᱱ ᱡᱚᱢ ᱵᱟᱲᱟᱣ ᱠᱟᱫ ᱚᱱᱠᱟ ᱢᱟᱨᱮ ᱡᱚᱡᱚ ᱣᱟᱛᱮᱫ ᱨᱤᱫ ᱠᱟᱛᱮᱫ ᱵᱮᱱ ᱡᱚᱢ ᱟᱠᱟᱫ ᱠᱚᱣᱟ?
ᱮᱸ ᱦᱮᱸ ᱚᱱᱠᱟ ᱠᱟᱛᱮᱜ ᱜᱮ ᱡᱚᱢ ᱵᱟᱲᱟ ᱫᱚ ᱵᱟᱭ ᱦᱩᱭ ᱟᱠᱟᱱᱟ ᱾
ᱩᱸᱻ, ᱚᱱᱠᱟ ᱠᱟᱛᱮᱫ ᱟᱹᱰᱤ ᱪᱮᱦᱨᱟ ᱥᱤᱵᱤᱞᱟ ᱜᱚᱝᱠᱮ ᱵᱩᱡᱽ ᱫᱟᱵᱮᱱ ᱾
ᱦᱮᱸ ᱟᱪᱪᱷᱟ, ᱟᱨ ᱡᱚᱢ ᱞᱟᱜᱟᱭ ᱦᱩᱭᱩᱜᱼᱟ ᱚᱱᱠᱟ ᱠᱟᱛᱮᱜ ᱦᱚᱸ ᱞᱟᱹᱭ ᱫᱟᱵᱮᱱ ᱡᱮᱦᱮᱛᱩ ᱫᱚᱢᱮ ᱥᱤᱵᱤᱞᱟ ᱾
ᱦᱮᱸ ᱟᱨ ᱪᱮᱫ ᱵᱮᱱ ᱞᱟᱹᱭᱟ ᱠᱟᱴᱠᱚᱢ ᱨᱟᱯᱟᱜ ᱡᱚᱠᱷᱚᱱ ᱥᱮ ᱠᱷᱟᱹᱞᱤ ᱥᱮᱸᱜᱮᱞ ᱜᱮ ᱤᱸᱲᱤᱡᱚᱜ ᱫᱚ ᱾ ᱚ ᱪᱮᱫ ᱵᱮᱱ ᱞᱟᱹᱭᱟ?
ᱦᱩᱸ ᱦᱩᱸ ᱾
ᱦᱩᱸ, ᱨᱟᱯᱟᱜ ᱵᱟᱲᱟᱣ ᱟᱠᱟᱫ ᱠᱚᱣᱟᱵᱮᱱ ᱠᱟᱴᱠᱚᱢ ᱠᱚ ᱥᱮ ᱟᱹᱣᱨᱤ ᱵᱮᱱ ᱨᱟᱯᱟᱜ ᱠᱚᱣᱟ ᱟᱵᱮᱱ ᱫᱚ?
ᱵᱟ ᱵᱟ ᱨᱟᱹ ᱨᱟᱯᱟᱜ ᱫᱚ ᱵᱟᱹᱞᱤᱧ ᱨᱟᱯᱟᱜ ᱠᱚᱣᱟ ᱢᱟᱱᱮ ᱚᱱᱠᱟ ᱟᱸ ᱵᱷᱟᱹᱡᱤ ᱠᱟᱛᱮᱜ ᱟᱞᱮ ᱚᱱᱛᱮ ᱫᱚᱠᱚ ᱨᱤᱫ ᱠᱚᱣᱟ ᱾
ᱚ ᱵᱷᱟᱹᱡᱤ ᱠᱟᱛᱮᱜ ᱠᱚ ᱨᱤᱫ ᱠᱚᱣᱟ? ᱟᱞᱮ ᱚᱱᱛᱮ ᱫᱚ ᱵᱷᱟᱹᱡᱤ ᱡᱩᱫᱤ ᱠᱚ ᱵᱷᱟᱹᱡᱤ ᱠᱚᱣᱟ ᱥᱮ
ᱦᱮᱸ ᱾
ᱛᱟᱦᱚᱞᱮ ᱠᱷᱟᱱ ᱫᱚ ᱟᱫᱚ ᱨᱤᱫ ᱫᱚ ᱵᱟᱝ ᱟᱫᱚ ᱠᱟᱴᱠᱚᱢ ᱨᱟᱥᱮ ᱚᱱᱮ ᱟᱢᱲᱟᱣ ᱟᱛ ᱟᱛᱮ ᱡᱚᱡᱚ ᱣᱟᱛᱮ ᱠᱟᱴᱚᱢ ᱨᱟᱥᱮ ᱟᱛᱮᱜ ᱜᱮ ᱟᱫᱚ ᱦᱩᱭᱱᱟ, ᱚ ᱟᱯᱮ ᱥᱮᱫ ᱫᱚ ᱟᱞᱮ ᱢᱟᱱᱮ ᱟᱫᱚ ᱟᱫᱚ ᱥᱩᱫᱩ ᱠᱟᱴᱠᱚᱢ ᱛᱚ ᱢᱟᱱᱮ ᱵᱟᱠᱚ ᱨᱟᱥᱮ ᱠᱚᱣᱟ ᱵᱷᱟᱹᱡᱤ ᱠᱚᱣᱟ ᱠᱚ ᱠᱟᱴᱠᱚᱢ ᱫᱚ, ᱦᱮᱸ ᱟᱨ ᱡᱩᱫᱤ ᱦᱟᱠ ᱠᱩ ᱢᱮᱥᱟ ᱠᱷᱟᱱ ᱫᱚ ᱛᱟᱦᱚᱞᱮ ᱠᱷᱟᱱ ᱫᱚ ᱦᱟᱸᱜ ᱠᱚ ᱟᱝᱠᱟ ᱨᱟᱥᱮᱭᱟ ᱠᱚᱣᱟ ᱠᱚ ᱡᱚᱡᱚ ᱢᱮᱥ
ᱟᱨ ᱵᱟᱠᱷᱟᱱ ᱦᱟᱱᱮ ᱢᱟᱨᱮ ᱟᱢᱥᱤ, ᱵᱟᱵᱟᱨᱮ ᱟᱨᱚ ᱞᱟᱹᱭ ᱦᱩᱭᱩᱜᱼᱟ ᱜᱚᱝᱠᱮ ᱚᱱᱟ ᱦᱚᱸ? ᱦᱩᱸ ᱟᱨᱚ ᱡᱩᱫᱤ ᱚᱱᱟ ᱢᱟᱨᱮ ᱟᱢᱥᱤ ᱠᱚ ᱡᱚᱠᱷᱚᱱ ᱵᱟᱝ ᱛᱟᱦᱮᱱᱟ ᱦᱩᱸ ᱚᱱᱟ ᱟᱛᱮᱛᱚ ᱟᱨᱚ ᱮᱴᱟᱜ ᱜᱮ ᱥᱤᱵᱤᱞᱟ ᱵᱩᱡᱷ ᱫᱟᱵᱮᱱ ᱾
ᱟᱪᱪᱷᱟ, ᱟᱪᱪᱷᱟ ᱜᱚᱝᱠᱮ ᱛᱟᱦᱞᱮ ᱟᱯᱮ ᱥᱮᱫ ᱫᱚ ᱚᱝᱠᱟ ᱨᱚᱠᱚᱡ ᱠᱚᱫᱚ
ᱦᱮᱸ ᱨᱚᱠ ᱦᱮᱸ ᱦᱮᱸ ᱨᱚᱠᱚᱡ ᱠᱚᱫᱚ ᱠᱚ ᱡᱚᱢ ᱠᱚᱣᱟ ᱨᱚᱠᱚᱡ ᱫᱚᱢᱮ ᱜᱚᱝᱠᱮ ᱫᱚᱢᱮ ᱢᱮᱱᱟᱜ ᱠᱚᱣᱟ ᱟᱞᱮ ᱥᱮᱫ ᱾ ᱢᱟᱱᱮ ᱠᱷᱤᱡᱩᱨ ᱠᱷᱤᱡᱩᱨ ᱫᱟᱨᱮ ᱵᱮᱱ ᱧᱮᱞ ᱠᱟᱫᱟ ᱛᱚ?
ᱦᱳᱭ ᱦᱳᱭ ᱾
ᱦᱮᱸᱱ ᱠᱷᱤᱡᱩᱨ ᱫᱟᱨᱮ ᱨᱮᱱᱟᱜ ᱡᱟᱦᱟᱸ ᱯᱟᱞᱦᱟ ᱵᱟᱝ
ᱦᱮᱸ ᱾
ᱦᱮᱸ ᱚᱱᱮ ᱚᱱᱟ ᱯᱟᱞᱦᱟ ᱯᱩᱨᱟᱹ ᱢᱟᱱᱮ ᱠᱚ ᱦᱤᱥᱣᱟᱹ ᱛᱮᱠᱚ ᱦᱤᱥᱣᱟᱹ ᱟᱬᱜᱚ ᱠᱮᱫ ᱜᱮ ᱦᱮᱸ ᱥᱮ ᱟᱨ ᱠᱚ ᱡᱚᱵᱮ ᱵᱟᱲᱟ ᱦᱚᱴᱚ ᱠᱟᱜᱼᱟ ᱦᱟᱸᱰᱮ ᱱᱟᱰᱮ ᱾ ᱟᱞᱮ ᱫᱚ ᱯᱩᱠᱷᱨᱤ ᱨᱮᱛᱚ ᱦᱟᱸᱜ ᱦᱮᱸᱥᱮ ᱾ ᱚᱱᱟ ᱯᱩᱠᱷᱨᱤ ᱨᱮᱫᱚ ᱛᱚᱵᱮ ᱡᱚᱵᱮ ᱵᱟᱲᱟ ᱠᱟᱜ ᱠᱷᱟᱱ ᱠᱚ ᱧᱮᱞ ᱢᱮ ᱦᱟᱸᱜ ᱳᱭ ᱵᱟᱨ ᱫᱤᱱ ᱜᱟᱱ ᱯᱚᱨᱮ ᱫᱚ ᱦᱟᱸᱜ ᱚᱱᱟ ᱡᱟᱦᱟᱸ ᱠᱚᱨᱮ ᱠᱚ ᱡᱚᱵᱮᱭ ᱟᱠᱟᱫᱟ ᱟᱫᱚ ᱟᱠᱚ ᱦᱟᱞᱟᱝ ᱦᱟᱞᱟᱝ ᱛᱮ ᱦᱟᱸᱜ ᱟᱫᱚ ᱚᱱᱟ ᱰᱟᱹᱨ ᱡᱚᱠᱷᱚᱱ ᱠᱚ ᱨᱟᱠᱟᱵᱟ ᱵᱟᱝ ᱚᱱᱟ ᱰᱟᱹᱨ ᱨᱮᱫᱚ ᱟᱹᱰᱤ ᱵᱟᱹᱲᱛᱤ ᱠᱚ ᱟᱵ ᱠᱚᱜᱼᱟ ᱜᱚᱝᱠᱮ ᱵᱩᱡᱽ ᱫᱟᱵᱮᱱ, ᱦᱩᱸ ᱾
ᱟᱪᱪᱷᱟ ᱛᱷᱟᱞᱮ ᱜᱚᱝᱠᱮ ᱵᱟᱹᱫᱽ ᱵᱟᱹᱭᱦᱟᱹᱲ ᱠᱚᱫᱚ ᱠᱚ ᱧᱟᱢᱚᱜ ᱜᱮᱭᱟ ᱥᱮ ᱵᱟᱝ ᱵᱟᱹᱫᱽ ᱵᱟᱹᱭᱦᱟᱹᱲ ᱠᱚᱨᱮ?
ᱦᱮᱸ ᱵᱟᱹᱫᱽ ᱵᱟᱹᱭᱦᱟᱹᱲ ᱠᱚᱨᱮ ᱫᱚ ᱩᱝᱠᱩ ᱨᱚᱠᱚᱡ ᱫᱚ ᱩᱱᱟᱹᱜ ᱴᱟ ᱫᱚ ᱵᱟᱠᱚ ᱧᱟᱢᱚᱜᱼᱟ ᱟᱞᱮ ᱥᱮᱫ ᱫᱚ ᱤᱭᱟᱹ ᱵᱮᱱ ᱧᱮᱞ ᱠᱟᱜ ᱜᱚᱸᱝᱜᱷᱟ ᱵᱮᱱ ᱧᱮᱞ ᱟᱠᱟᱫ ᱠᱚᱣᱟ ᱜᱚᱸᱝᱜᱷᱟ ᱦᱮᱸ ᱞᱟᱹᱴᱩ ᱞᱟᱹᱴᱩ ᱠᱚ ᱡᱟᱦᱟᱸᱭ ᱠᱚ ᱢᱮᱛᱟ ᱠᱚ ᱠᱟᱱ? ᱦᱮᱸ ᱩᱱᱠᱩ ᱫᱚᱢᱮ ᱠᱚ ᱦᱟᱞᱟᱝ ᱠᱚᱣᱟ ᱜᱚᱸᱝᱜᱷᱟ ᱜᱚᱸᱝᱜᱟ ᱦᱚᱸ ᱜᱚᱢᱠᱮ ᱫᱚᱢᱮ ᱠᱚ ᱥᱤᱵᱤᱞᱟ ᱵᱩᱡᱽ ᱫᱟᱵᱮᱱ ᱾ ᱜᱚᱸᱝᱜᱷᱟ ᱜᱚᱸᱝᱜᱷᱟ ᱢᱤᱫ ᱫᱷᱟᱣ ᱟᱹᱰᱤ ᱫᱤᱱ ᱨᱮᱞᱤᱧ ᱡᱚᱢ ᱞᱮᱫ ᱠᱚᱣᱟ, ᱮᱸ ᱚᱱᱠᱟ ᱜᱚᱝᱜᱷᱟ ᱟᱨ ᱵᱟᱝ ᱫᱚ ᱩᱞ ᱟᱢᱥᱤᱭᱟᱛ ᱛᱮᱫ ᱵᱟᱝ ᱫᱚ ᱪᱤᱭᱟᱛᱚ ᱩᱛᱩ ᱞᱮᱫᱟ ᱠᱚ ᱚᱲᱟᱜ ᱨᱮ ᱵᱩᱡ ᱫᱟᱢ,
ᱦᱮᱸ,
ᱦᱮᱸ, ᱮᱛᱚ ᱥᱤᱵᱤᱞ ᱠᱟᱱᱟ ᱵᱟᱝ ᱟᱨ ᱟᱞᱚᱵᱮᱱ ᱞᱟᱹᱭᱟ ᱩᱛᱩ ᱢᱟᱱᱮ ᱠᱟᱹᱴᱤᱡ ᱵᱷᱟᱹᱜᱤ ᱵᱷᱟᱹᱡᱤ ᱧᱚᱜ ᱵᱷᱟᱵ ᱟᱨ ᱪᱮᱫ᱾ ᱩᱸ, ᱦᱮᱸ, ᱟᱫᱚ ᱛᱤᱥ ᱦᱚᱸ ᱩᱱᱫᱚ ᱱᱚᱝᱠᱟ ᱠᱟᱛᱮ ᱡᱚᱢ ᱵᱟᱲᱟ ᱵᱟᱝ ᱦᱩᱭ ᱠᱟᱱᱟ ᱛᱚ ᱵᱟᱝ ᱫᱚ ᱦᱟᱛᱮᱫ ᱫᱚᱢᱮ ᱥᱤᱵᱤᱞ ᱠᱮᱫ ᱞᱤᱧ ᱵᱟᱝ ᱫᱚ ᱪᱮᱫ ᱛᱚᱵᱮ ᱫᱚᱢᱮ ᱥᱤᱵᱤᱞ ᱠᱟᱱᱟ ᱵᱩᱡ ᱫᱟᱵᱮᱱ᱾
ᱦᱮᱸ ᱟᱫᱚ ᱩᱛᱩ ᱜᱟᱱ ᱞᱮᱠᱷᱟᱭ ᱜᱮ ᱥᱤᱵᱤᱞᱟ᱾
ᱦᱮᱸᱻ ᱢᱟᱱᱮ ᱪᱮᱫ ᱞᱤᱧ ᱞᱟᱹᱭᱟ ᱩᱛᱩ ᱟᱨ ᱡᱤᱞ ᱦᱟᱹᱠᱩ ᱫᱚ ᱵᱟᱝ ᱥᱤᱵᱤᱞᱟ ᱜᱚᱝᱠᱮ ᱢᱚᱸᱥ ᱞᱟ ᱛᱮᱜᱮ ᱛᱚᱭ ᱥᱤᱵᱤᱞ ᱦᱚᱪᱚᱭᱟ ᱵᱩᱡ ᱫᱟᱵᱮᱱ᱾ ᱦᱩᱸ, ᱦᱩᱸ, ᱟᱨ ᱢᱚᱥᱞᱟ ᱛᱮᱦᱚᱸ ᱵᱟᱝ ᱜᱚᱝᱠᱮ ᱮᱢᱱᱤ ᱜᱩᱰᱩ ᱡᱤᱞ ᱠᱚᱫᱚ ᱥᱮ ᱟᱵᱮᱱ ᱡᱩᱫᱤ ᱥᱩᱫᱩ ᱵᱩᱞᱩᱝ ᱟᱨ ᱥᱩᱱᱩᱢ ᱟᱛᱮ ᱵᱮᱱ ᱵᱷᱟᱹᱡᱤ ᱞᱟᱫᱼᱟ ᱥᱮ᱾
ᱵᱷᱟᱹᱡᱤᱭᱟ ᱦᱟᱸᱜ ᱚᱱᱟ ᱦᱚᱸ ᱥᱤᱵᱤᱞᱟ᱾
ᱦᱮᱸ ᱟᱨ ᱟᱞᱚᱵᱮᱱ ᱞᱟᱹᱭᱟ᱾ ᱦᱮᱸ ᱚᱱᱟ ᱧᱩᱛᱩᱢ ᱢᱟᱱᱮ ᱪᱮᱫ ᱵᱚᱱ ᱞᱟᱹᱭᱟ ᱢᱟᱱᱮ ᱡᱩᱫᱤ ᱱᱟᱥᱮᱱᱟᱜ ᱫᱚ ᱵᱤᱹᱱᱟᱹ ᱢᱚᱥᱚᱞᱟ ᱛᱮᱦᱚᱸ ᱥᱤᱵᱤᱞᱟ ᱜᱚᱝᱠᱮ ᱨᱮᱸᱜᱮᱡᱽ ᱨᱮᱫᱚ᱾
ᱦᱩᱸ,
ᱦᱩᱸ, ᱢᱤᱫᱷᱟᱣ ᱚᱝᱠᱟ ᱪᱮᱫ ᱵᱮᱱ ᱞᱟᱹᱭᱟ ᱠᱟᱹᱢᱤ ᱞᱮ ᱪᱟᱞᱟᱣ ᱟᱠᱟᱱᱟ ᱴᱷᱤᱠ ᱟᱪᱷᱮ,
ᱦᱳᱭ,
ᱟᱨ ᱠᱟᱹᱢᱤ ᱞᱮ ᱪᱟᱞᱟᱣ ᱟᱠᱟᱱ ᱠᱷᱟᱱ ᱟᱨ ᱢᱟᱱᱮ ᱡᱚᱢᱟᱜ ᱡᱟᱦᱟᱸ ᱞᱮ ᱤᱫᱤ ᱞᱮᱫᱟ ᱚᱱᱟ ᱞᱟᱦᱟ ᱫᱤᱱ ᱢᱟ ᱵᱟᱥᱠᱮ ᱫᱟᱠᱟ ᱞᱮ ᱟᱹᱩ ᱛᱚᱨᱟ ᱞᱮᱫᱟ ᱵᱩᱡ ᱫᱟᱢ᱾
ᱦᱮᱸ,
ᱟᱨ ᱚᱱᱟ ᱵᱟᱥᱠᱮ ᱫᱟᱠᱟ ᱢᱟ ᱵᱟᱹᱲᱤᱡ ᱮᱱ ᱟᱫᱚ ᱛᱚᱵᱮ ᱡᱚᱢ ᱛᱚ ᱚᱱᱟ ᱛᱚ ᱵᱟᱝ ᱦᱩᱭ, ᱵᱟᱝ ᱜᱟᱱᱚᱜ ᱠᱟᱱᱟ᱾
ᱦᱮᱸ,
ᱦᱩᱸ ᱛᱟᱦᱚᱞᱮ ᱠᱷᱟᱱ ᱪᱮᱫ ᱵᱮᱱ ᱪᱤᱠᱟᱹᱭᱟ, ᱤᱭᱟᱹ ᱵᱮᱱ ᱧᱮᱞ ᱟᱠᱟᱫᱟ ᱵᱤᱨᱩᱛᱤ ᱟᱯᱮᱥᱮᱫ ᱫᱚ ᱢᱮᱱᱟᱜ ᱟᱥᱮ ᱵᱟᱝ?
ᱵᱟᱝ ᱵᱟᱝ ᱟᱞᱮ ᱚᱱᱛᱮ ᱫᱚ ᱵᱟᱹᱱᱩᱜ-ᱟ ᱜᱚᱢᱠᱮ᱾
ᱚᱱᱟ ᱵᱤᱨᱩᱛᱤ ᱢᱟᱱᱮ ᱠᱟᱹᱴᱤᱡ ᱠᱟᱹᱴᱤᱡ ᱡᱚᱼᱟ ᱢᱟᱨᱵᱮᱞ ᱞᱮᱠᱟ ᱵᱩᱡ ᱫᱟᱵᱮᱱ᱾
ᱦᱮᱸ,
ᱛᱚᱵᱮ ᱚᱱᱮ ᱚᱱᱟᱜᱮ ᱜᱚᱫᱽ ᱵᱟᱲᱟ ᱠᱮᱫᱟᱞᱮ ᱦᱮᱸ, ᱟᱨᱞᱮ ᱞᱟᱫ ᱠᱮᱫᱟ ᱦᱮᱸ ᱵᱩᱞᱩᱢ ᱵᱟᱹᱱᱩᱜ-ᱟ ᱥᱩᱱᱩᱢ ᱵᱟᱹᱱᱩ-ᱟ ᱪᱮᱫ ᱵᱮᱱ ᱞᱟᱹᱭᱟ ᱜᱚᱝᱠᱮ ᱚᱱᱟ ᱫᱚ ᱫᱚᱢᱮ ᱥᱤᱵᱤᱞ ᱠᱮᱜ ᱞᱮᱭᱟ ᱨᱮᱸᱜᱮᱡᱽᱡᱮ ᱪᱤᱠᱟᱹᱭᱟ᱾
ᱮᱸ ᱨᱮᱸᱜᱮᱡᱽ ᱨᱮᱫᱚ ᱥᱤᱵᱤᱞ ᱜᱮᱭᱟ᱾
ᱟᱨ ᱟᱞᱮ ᱚᱱᱟ ᱠᱚᱨᱮ ᱫᱚ ᱵᱤᱨ ᱵᱩᱨᱩ ᱠᱚᱨᱮ ᱠᱷᱮᱛ ᱛᱟᱠᱚ ᱛᱚ᱾
ᱦᱮᱸ,
ᱦᱩᱸ ᱛᱚᱵᱮ ᱦᱟᱱᱮ ᱤᱭᱟᱹ ᱡᱟᱠᱮ ᱵᱚᱞᱮ ᱚᱱᱮ ᱯᱮᱸᱭᱟᱡᱽ ᱠᱚᱠᱚ ᱨᱚᱦᱚᱭ ᱟᱠᱟᱫ ᱛᱟᱦᱮᱸᱫ ᱵᱤᱞᱟᱹᱛᱤ ᱠᱚ, ᱛᱚᱵᱮᱱᱟ ᱵᱤᱞᱟᱹᱛᱤ ᱞᱮ ᱟᱹᱜᱩ ᱠᱮᱫᱟ,
ᱜᱚᱫᱽ ᱠᱮᱫ ᱛᱟᱠᱚᱣᱟᱞᱮ ᱟᱨ ᱪᱮᱫ ᱵᱩᱡ ᱫᱟᱵᱮᱱ ᱥᱮ, ᱟᱨ ᱜᱚᱫ ᱠᱟᱛᱮᱫ ᱞᱮ ᱨᱟᱯᱜ ᱠᱮᱫᱟ ᱟᱨ ᱵᱤᱞᱟᱹᱛᱤ ᱨᱟᱯᱟᱜ ᱚᱱᱟ ᱞᱮ ᱡᱚᱢ ᱮᱫᱟ ᱟᱨ ᱯᱮᱸᱭᱟᱡᱽ ᱞᱮ ᱜᱮᱨᱟᱜ ᱠᱟᱱᱟ᱾ ᱵᱩᱡ?
ᱚ, ᱟᱪᱪᱷᱟ,
ᱟᱨ ᱨᱮᱸᱜᱮᱡᱽ ᱨᱮᱫᱚ ᱚᱱᱟ ᱦᱚᱸ ᱥᱤᱵᱤᱞ ᱜᱮᱭᱟ᱾
ᱚᱱᱟ ᱦᱚᱸ ᱥᱤᱵᱤᱞ ᱜᱮᱭᱟ ᱨᱮᱸᱜᱮᱡᱽ ᱨᱮᱫᱚ᱾
ᱮ ᱚᱱᱟ ᱜᱮᱥᱮ ᱨᱮᱸᱜᱮᱡᱽ ᱨᱮᱫᱚ ᱪᱮᱫ ᱜᱮ ᱵᱟᱝ ᱥᱤᱵᱤᱞᱟ ᱱᱚᱝᱠᱟᱱᱟᱜ ᱫᱚ ᱪᱮᱫ ᱜᱮ ᱵᱟᱹᱱᱩᱜ᱾ ᱫᱟᱫᱟ, ᱦᱩᱸ, ᱦᱸ, ᱛᱚᱵᱮ ᱟᱵᱮᱱ ᱫᱚ ᱵᱮᱱ ᱞᱟᱹᱭᱫᱟ ᱟᱯᱮᱥᱮᱫ ᱫᱚ ᱵᱤᱨᱩᱛᱤ ᱡᱚ ᱫᱚ ᱵᱟᱹᱱᱩᱜ ᱟᱠᱟᱫᱟ ᱵᱟᱝ᱾
ᱵᱟᱝ ᱵᱟᱝ ᱵᱟᱹᱱᱩᱜ ᱟᱠᱟᱫᱟ ᱟᱨ ᱴᱟᱺᱰᱤ ᱫᱤᱥᱚᱢ ᱛᱚ ᱚᱱᱛᱮ ᱫᱚ ᱩᱱᱟᱹᱜ ᱫᱚ
ᱦᱩᱸ ᱦᱩᱸ ᱦᱩᱸ ᱦᱩᱸ ᱦᱩ ᱦᱩᱸ ᱛᱚᱵᱮ ᱟᱨ ᱤᱭᱟᱹ ᱩᱵᱽ ᱠᱚᱫᱚ
ᱩᱸᱛ ᱠᱚᱫᱚ ᱚᱱᱮ ᱛᱚ ᱦᱟᱸᱰᱮ ᱱᱟᱰᱮ ᱚᱱᱟ ᱜᱟᱡᱟᱲ ᱠᱚᱨᱮ ᱦᱩᱭ ᱵᱟᱲᱟᱜ
ᱟᱪᱪᱷᱟ ᱛᱚᱵᱮ ᱵᱩᱥᱩᱵ ᱩᱫ ᱠᱚᱫᱚ ᱚᱱᱟ ᱫᱚ ᱟᱲᱩᱭ ᱠᱚᱫᱚ ᱯᱮ ᱫᱚᱦᱚᱭᱮᱫᱟ ᱵᱟᱝ ᱟᱯᱮ ᱫᱚ ᱛᱚᱵᱮ ᱛᱚᱵᱮ ᱦᱩᱸ ᱟᱪᱪᱷᱟ ᱛᱚᱵᱮ ᱜᱚᱞᱯᱷᱚ ᱜᱚᱞᱯ ᱛᱮ ᱢᱤᱫᱴᱟᱝ ᱠᱟᱛᱷᱟ ᱞᱤᱧ ᱞᱟᱹᱭ ᱮᱫᱟ ᱱᱚᱜᱼᱚᱭ ᱡᱮ ᱵᱩᱥᱩᱵ ᱱᱚᱜᱼᱚᱭ ᱡᱮ ᱵᱩᱥᱩᱵ ᱩᱫ ᱦᱮᱸ ᱥᱮ
ᱦᱮᱸ
ᱦᱮᱸ ᱡᱩᱫᱤ ᱥᱟᱵ ᱠᱟᱜ ᱵᱮᱱ ᱱᱚᱣᱟ ᱫᱚ ᱯᱟᱲᱳᱭ ᱨᱮ ᱵᱟᱫ ᱠᱟᱛᱮᱮᱫ ᱡᱩᱫᱤ ᱟᱵᱮᱱᱟᱜ ᱦᱮᱸ ᱚᱲᱟᱜ ᱨᱮᱱᱟᱜ ᱵᱩᱥᱩᱵ ᱚᱲᱟᱜ ᱨᱮᱱᱟᱜ ᱪᱟᱞᱨᱮ ᱚᱢᱚᱱ ᱮᱱᱟ᱾
ᱦᱚᱭ
ᱦᱮᱸ ᱥᱮ ᱛᱟᱦᱚᱞᱮ ᱠᱷᱟᱱ ᱱᱚᱣᱟ ᱩᱫ ᱫᱚ ᱟᱵᱮᱱ ᱟᱯᱮ ᱥᱮᱫ ᱫᱚ ᱪᱮᱫ ᱞᱮᱠᱟ ᱢᱮᱱᱟᱜᱼᱟ ᱟᱯᱮ ᱡᱩᱚᱫᱤ ᱟᱯᱮᱭᱟᱜ ᱪᱟᱞᱨᱮ ᱚᱢᱚᱱ ᱟᱠᱟᱱᱟ ᱛᱚᱵᱮ ᱟᱯᱮ ᱜᱮᱯᱮ ᱡᱚᱢᱟ ᱥᱮ ᱪᱮᱫ ᱞᱮᱠᱟ᱾
ᱚᱱᱟ ᱫᱚ ᱦᱟᱸᱜ ᱵᱟᱹᱞᱤᱧ ᱵᱟᱲᱟᱭᱟ ᱟᱫᱚ ᱚᱱᱠᱟ ᱫᱚ ᱵᱟᱹᱞᱤᱧ ᱧᱮᱞ ᱵᱟᱲᱟ ᱟᱠᱟᱫᱟ ᱡᱮ ᱚᱲᱟᱜ ᱪᱟᱞ ᱠᱚᱨᱮ ᱚᱢᱚᱱᱟ ᱟᱠᱟᱱᱟ ᱟᱫᱚ ᱩᱱᱟᱹᱜ ᱦᱚᱸᱛᱚ ᱵᱩᱥᱩᱵ ᱚᱲᱟᱜ ᱠᱚᱫᱚ ᱵᱟᱹᱱᱩᱜᱼᱟ ᱱᱮᱛ ᱛᱟᱨ ᱫᱚ ᱦᱟᱜ ᱱᱮᱛᱟᱨ ᱫᱚ ᱦᱟᱱᱮ ᱴᱤᱧ ᱮᱰᱵᱷᱮᱥᱴᱟᱨ ᱚᱱᱟ ᱠᱚᱛᱮ ᱠᱚ ᱫᱟᱵ ᱮᱫᱟ ᱟᱫᱚ
ᱦᱮᱡ ᱟᱠᱟᱱᱟ ᱥᱮ ᱮᱰ
ᱦᱮᱸ ᱟᱫᱚ ᱦᱳᱭ ᱟᱫᱚ ᱩᱫ ᱠᱚᱫᱚ ᱚᱱᱟ ᱵᱩᱥᱩᱵ ᱠᱚ ᱯᱟᱲᱳᱭ ᱠᱚᱨᱮ ᱜᱮᱞᱤᱧ ᱧᱮᱞ ᱵᱟᱲᱟ ᱠᱟᱫᱟ ᱚᱱᱠᱟ ᱪᱟᱞ ᱠᱚᱨᱮᱫ ᱫᱚ ᱵᱟᱝ ᱟᱫᱚ ᱟᱹᱵᱤᱱ ᱥᱮᱫ ᱜᱮ ᱪᱮᱫᱮ ᱞᱮᱠᱟ ᱠᱚ ᱡᱚᱢᱟ ᱚᱱᱟᱜᱮ ᱠᱟᱹᱴᱤᱡ ᱞᱟᱹᱭ ᱵᱤᱱ
ᱢᱟ ᱯᱟᱲᱳᱭ ᱨᱮᱢᱟ ᱚᱱᱟ ᱧᱟᱢᱚᱜ ᱜᱮᱭᱟ ᱚᱱᱟ ᱢᱟ ᱡᱚᱛᱚ ᱦᱚᱲ ᱜᱮᱢ ᱡᱚᱢ ᱫᱟᱲᱮᱭᱟᱜ ᱜᱮᱭᱟ ᱥᱮ ᱢᱮᱱᱠᱷᱟᱱ ᱡᱩᱫᱤ ᱟᱵᱮᱱᱟᱜ ᱚᱲᱟᱜ ᱨᱮ ᱡᱩᱫᱤ ᱚᱱᱟ ᱵᱩᱥᱩᱵ ᱨᱮᱱᱟᱜ ᱪᱟᱞ ᱨᱮ ᱡᱩᱫᱤ ᱚᱢᱚᱱᱚᱜ ᱟᱠᱟᱱᱟ ᱥᱮ ᱵᱩᱥᱩᱵ ᱩᱫ ᱛᱟᱦᱚᱞᱮ ᱠᱷᱟᱱ ᱚᱱᱟ ᱩᱫ ᱫᱚ ᱟᱵᱮᱱ ᱫᱚ ᱡᱚᱢ ᱫᱚ ᱵᱟᱵᱮᱱ ᱧᱟᱢᱟ ᱟᱵᱮᱱ ᱦᱚᱸ ᱟᱯᱮ ᱢᱟᱱᱮ ᱟᱵᱮᱱ ᱦᱚᱸ ᱟᱨ ᱟᱯᱮ ᱚᱲᱟᱜ ᱦᱚᱲ ᱦᱚᱸ
ᱢᱟᱱᱮ ᱮᱴᱟᱜ ᱦᱚᱲ ᱫᱚᱠᱚ ᱡᱚᱢ ᱫᱟᱲᱮᱭᱟᱜᱼᱟ ᱵᱟᱝ
ᱡᱚᱢ ᱫᱟᱲᱮᱭᱟᱜᱼᱟ ᱢᱮᱱᱠᱷᱟᱱ ᱟᱵᱮᱱ ᱫᱚ ᱵᱟᱵᱮᱱ ᱡᱚᱢ ᱫᱟᱲᱮᱭᱟᱜᱼᱟ᱾
ᱦᱮᱸ ᱦᱮᱸ ᱢᱮᱱᱠᱷᱟᱱ ᱟᱵᱮᱱ ᱦᱚᱸ ᱡᱩᱫᱤ ᱮᱴᱟᱜ ᱦᱚᱲᱟᱜ ᱪᱟᱞ ᱨᱮᱱᱟᱜ ᱩᱫ ᱛᱟᱦᱚᱞᱮ ᱠᱷᱟᱱ ᱫᱚ ᱟᱵᱮᱱ ᱵᱮᱱ ᱡᱚᱢ ᱫᱟᱲᱮᱭᱟᱜᱼᱟ᱾
ᱦᱳᱭ
ᱱᱚᱜ-ᱚ ᱱᱚᱝᱠᱟ ᱵᱮᱯᱟᱨ ᱠᱟᱱᱟ᱾
ᱦᱩᱸ ᱟᱨ ᱩᱫ ᱨᱮᱱᱟᱜ ᱠᱟᱛᱷᱟ ᱦᱮᱡ ᱮᱱ ᱠᱷᱟᱱ ᱫᱚ ᱚᱱᱟ ᱤᱭᱟᱹ ᱩᱫ ᱫᱚ ᱪᱮᱫᱟᱜ ᱞᱟᱝ ᱵᱟᱹᱜᱤ ᱠᱟᱜᱼᱟ ᱵᱩᱱᱩᱢ ᱩᱫ ᱵᱮᱱ ᱡᱚᱢ ᱵᱟᱲᱟ ᱟᱠᱟᱫᱟ᱾
ᱵᱩᱞᱩᱝ ᱩᱫ ᱵᱟᱝ ᱵᱟᱝ ᱚᱱᱟ ᱠᱚᱫᱚ ᱡᱚᱢ ᱵᱟᱲᱟ ᱵᱟᱝ ᱦᱩᱭᱩ ᱟᱠᱟᱱᱟ᱾
ᱳ ᱵᱟᱵᱟ ᱵᱩᱱᱩᱢ ᱩᱫ ᱢᱤᱫ ᱫᱷᱟᱣ ᱡᱩᱫᱤ ᱵᱮᱱ ᱡᱚᱢᱟ ᱢᱮᱛᱟ ᱵᱮᱱ ᱠᱟᱱ ᱪᱤᱢᱳᱲ ᱜᱮ ᱮᱠᱫᱚᱢ ᱮᱛᱚ ᱪᱮᱦᱨᱟ ᱵᱮᱱ ᱛᱚᱜᱚᱡᱟ ᱵᱟᱝ ᱦᱮᱸ ᱢᱚᱱᱮᱭᱟ ᱵᱮᱱ ᱡᱟᱹᱱᱤᱡ ᱠᱷᱟᱱ ᱚᱱᱮ ᱥᱩᱠᱨᱤ ᱡᱤᱞ ᱚᱱᱟ ᱞᱟᱪ ᱛᱮᱫ ᱚᱱᱟ ᱠᱟᱹᱰᱤ ᱠᱮᱴᱮᱡ ᱠᱮᱴᱮᱡ ᱠᱚ ᱤᱭᱟᱹᱣ ᱟᱠᱟᱫ ᱞᱮᱠᱟ ᱵᱩᱡ ᱮᱫᱟᱢ
ᱦᱮᱸ
ᱦᱩᱸ ᱟᱹᱰᱤᱰᱤ ᱮᱴᱟᱜ ᱜᱮ ᱥᱤᱜᱤᱞᱟ ᱵᱩᱡ ᱫᱟᱢ
ᱟᱫᱚ ᱚᱱᱟ ᱠᱚᱫᱚ ᱵᱟᱹᱧ ᱧᱮᱞ ᱵᱟᱲᱟ ᱟᱠᱟᱫᱟ ᱵᱩᱞᱩᱝ ᱩᱫ ᱠᱚᱫᱚ᱾
ᱦᱩᱸ, ᱦᱩᱸ, ᱦᱩᱸ
ᱟᱫᱚ ᱚᱱᱟ ᱠᱚᱫᱚ ᱪᱮᱫ ᱞᱮ
ᱟᱨ ᱵᱩᱱᱩᱢ ᱩᱫ ᱢᱮᱛᱟ ᱵᱮᱱ ᱠᱟᱱᱟ ᱞᱤᱧ ᱦᱩᱸ ᱞᱟᱹᱭ ᱟᱵᱮᱱ ᱠᱟᱱ ᱞᱤᱧ ᱵᱩᱞᱩᱢ ᱩᱫ ᱫᱚ ᱦᱩᱭᱩᱜ ᱠᱟᱱᱟ ᱵᱩᱱᱩᱢ ᱨᱮ ᱚᱢᱚᱱ ᱠᱚᱜ-ᱟ ᱦᱮᱸᱥᱮ᱾ ᱟᱨ ᱮᱠᱫᱚᱢ ᱚᱱᱟ ᱫᱚ ᱟᱹᱰᱤ ᱡᱮᱞᱮᱧ ᱮᱠᱫᱚᱢ ᱞᱟᱛᱟᱨ ᱥᱮᱫ ᱵᱚᱞᱚ ᱠᱚᱜ-ᱟ ᱮᱠᱫᱚᱢ ᱜᱚᱦᱚᱲ ᱚᱱᱟ ᱫᱚ ᱚᱨ ᱛᱩᱫ ᱩᱫ ᱠᱚ ᱢᱮᱛᱟᱜ-ᱟ᱾ ᱟᱹᱰᱤ ᱦᱚᱲ ᱠᱚ᱾
ᱦᱩᱸ
ᱦᱩᱸ ᱥᱮ ᱟᱹᱰᱤ ᱡᱮᱞᱮᱧ ᱟᱨ ᱡᱟᱦᱟ ᱨᱮ ᱚᱢᱚᱱ ᱠᱚᱣᱟ ᱥᱮ ᱚᱸᱰᱮ ᱫᱚ ᱟᱹᱰᱤ ᱩᱛᱟᱹᱨ ᱚᱢᱚᱱ ᱠᱚᱜ-ᱟ ᱢᱩᱪᱤ ᱩᱸᱫ ᱞᱮᱠᱟ ᱵᱩᱡ ᱟᱠᱟᱫᱟᱢ᱾
ᱦᱩᱸ᱾
ᱟᱹᱰᱤ ᱵᱟᱹᱲᱛᱤ ᱫᱚ ᱟᱨ ᱚᱱᱟ ᱛᱚ ᱢᱟᱱᱮ ᱮᱢᱚᱱ ᱪᱮᱨᱦᱟ ᱞᱤᱧ ᱞᱟᱹᱭ ᱟᱵᱮᱱᱟ ᱩᱸᱜ ᱢᱟᱱᱮ ᱡᱮᱞᱮᱧ, ᱡᱮᱞᱮᱧ ᱮᱠᱫᱚᱢ ᱨᱚᱵᱟᱴ ᱞᱮᱠᱟ ᱮᱠᱫᱚᱢ ᱵᱷᱤᱛᱤᱨ ᱥᱮᱫ ᱵᱚᱞᱚ ᱠᱚᱜ-ᱟ ᱵᱩᱡᱫᱟᱢ᱾
ᱦᱩᱸ᱾
ᱡᱚᱠᱷᱚᱱ ᱵᱮᱱ ᱩᱰᱩᱠᱟ ᱮᱠᱫᱚᱢ ᱡᱚᱠᱷᱚᱱ ᱩᱛᱩᱭ ᱟᱵᱮᱱ ᱥᱮ ᱚᱱᱟ
ᱦᱩᱸ᱾
ᱮᱫᱚᱢ ᱪᱤᱢᱚᱲ ᱜᱮ ᱵᱮᱱ ᱛᱚᱜᱚᱡᱟ ᱵᱩᱡᱽ ᱫᱟᱢ ᱫᱟᱹᱞ ᱢᱮᱥᱟ ᱡᱩᱫᱤ ᱵᱮᱱ ᱨᱟᱥᱮᱭᱟ ᱵᱟᱝ ᱢᱤᱫ ᱫᱷᱟᱣ᱾
ᱦᱩᱸ᱾
ᱦᱩᱸ ᱢᱮᱛᱟ ᱵᱮᱱ ᱠᱟᱱᱟ ᱞᱤᱧ ᱟᱨ ᱦᱤᱲᱤᱧ ᱵᱟᱵᱮᱱ ᱦᱤᱲᱤᱧᱟ᱾
ᱦᱩᱸ ᱟᱫᱚ ᱟᱞᱮ ᱚᱱᱛᱮ ᱫᱚ ᱵᱟᱭ ᱧᱟᱢ ᱵᱟᱲᱟᱜ-ᱟ ᱛᱚ ᱩᱱᱟᱹᱜ ᱫᱚ ᱟᱫᱚ ᱩᱱᱟᱹᱜ ᱫᱚ ᱵᱟᱹᱞᱤᱧ ᱵᱟᱲᱟᱭᱟ ᱡᱮ ᱪᱮᱫ ᱞᱮᱠᱟ ᱥᱤᱵᱤᱞᱟ ᱪᱮᱫ ᱞᱮᱠᱟ ᱵᱟᱝ ᱪᱮᱫ ᱞᱮᱠᱟ ᱠᱚ ᱩᱛᱩᱭᱟ ᱟᱫᱚ ᱩᱱᱵᱤᱱ ᱡᱚᱢ ᱵᱟᱲᱟ ᱠᱟᱫᱟ ᱞᱟᱹᱭ ᱫᱟᱹᱵᱤᱱ ᱟᱹᱰᱤ ᱥᱤᱵᱤᱞᱟ᱾
ᱥᱤᱵᱤᱞ ᱢᱟ ᱟᱹᱰᱤ ᱟᱞᱟᱫᱟ ᱜᱮ ᱥᱤᱵᱤᱞᱟ ᱜᱚᱝᱠᱮ ᱢᱤᱫ ᱫᱷᱟᱣ ᱵᱮᱱ ᱡᱚᱢ ᱞᱮᱠᱷᱟᱱ ᱥᱮ ᱞᱟᱹᱭ ᱟᱵᱮᱱ ᱩᱱᱟᱹᱜ ᱪᱮᱦᱨᱟ ᱥᱤᱵᱤᱞᱟ ᱱᱚᱜ-ᱚᱱᱟ ᱫᱟᱹᱞ ᱢᱮᱥᱟ ᱱᱚᱜ-ᱚᱱᱟ ᱩᱛᱩ᱾ ᱵᱟᱨ ᱵᱟᱨ ᱟᱨᱚ ᱵᱮᱱ ᱞᱟᱹᱭ-ᱟ ᱟᱨ ᱢᱤᱫ ᱫᱷᱟᱣ ᱡᱩᱫᱤ ᱞᱤᱧ ᱡᱚᱢ ᱠᱮᱭᱟ ᱛᱟᱦᱞᱮ ᱠᱷᱟᱱ ᱫᱚ ᱵᱟᱝ ᱫᱚᱞᱦᱟᱱ ᱠᱚᱜ ᱜᱮᱭᱟ᱾
ᱦᱩᱸ ᱟᱪᱪᱷᱟ ᱡᱟᱦᱟ ᱛᱤᱥ ᱛᱤᱥ ᱞᱤᱧ ᱡᱟᱦᱟ ᱛᱤᱥ ᱞᱤᱧ ᱧᱟᱢᱟ ᱡᱚᱢ ᱠᱟᱛᱮᱫ ᱞᱤᱧ ᱞᱟᱜᱟᱣᱟ ᱫᱮᱠᱷᱤ ᱪᱮᱫ ᱞᱮᱠᱟ ᱵᱩᱡᱷᱟᱹᱜ-ᱟ᱾
ᱦᱩᱸ ᱟᱪᱪᱷᱟ ᱟᱨ ᱢᱤᱫᱴᱟᱝ ᱠᱟᱛᱷᱟ ᱱᱮᱛᱟᱨ ᱢᱟ ᱫᱟᱜ ᱡᱟᱹᱯᱩᱫ ᱫᱤᱱ ᱠᱟᱱᱟ ᱪᱟᱥ ᱵᱟᱥ ᱫᱤᱱ ᱠᱟᱱᱟ
ᱦᱳᱭ᱾
ᱦᱮᱸ ᱛᱚᱵᱮ ᱵᱷᱤᱴᱟᱹ ᱞᱟᱜ ᱠᱚᱫᱚ ᱦᱟᱸᱜ ᱱᱮᱛᱟᱨ ᱫᱚᱯᱮ ᱪᱟᱞᱟᱜ ᱠᱟᱱ ᱜᱮᱭᱟ ᱥᱮ?
ᱦᱮᱸ, ᱦᱮᱸ ᱵᱤᱛᱟᱹ ᱢᱟᱜ ᱫᱚ ᱯᱩᱨᱟᱹ ᱪᱟᱞᱟᱣ ᱦᱩᱭᱩᱜ ᱜᱮᱭᱟ ᱫᱤᱠᱩᱣᱟᱜ ᱠᱚ ᱦᱩᱸ
ᱡᱚᱠᱷᱚᱱ ᱟᱵᱮᱱ ᱫᱚ ᱤᱭᱟᱹ ᱠᱚᱫᱚ ᱵᱮᱱ ᱛᱟᱲᱟᱣ ᱧᱟᱢ ᱠᱟᱫ ᱠᱚᱣᱟ ᱥᱮ ᱵᱟᱝ ᱠᱩᱪᱞᱟᱹ ᱠᱚ?
ᱦᱮᱸ ᱠᱩᱪᱞᱟᱹ ᱠᱚ ᱛᱟᱲᱟᱣ ᱧᱟᱢ ᱦᱩᱭ ᱠᱟᱱ ᱜᱮᱭᱟ᱾
ᱦᱚᱸ ᱟᱵᱮᱱ ᱠᱩᱪᱞᱟᱹ ᱵᱮᱱ ᱠᱩᱥᱤ ᱟᱠᱚᱣᱟ ᱥᱮ ᱵᱟᱝ?
ᱦᱮᱸ ᱫᱚᱢᱮ ᱩᱱᱠᱩ ᱫᱚ ᱞᱟᱹᱭ ᱟᱠᱚ ᱥᱮ ᱡᱚᱢ ᱞᱮᱠᱷᱟᱡ ᱢᱟᱭᱟᱢ ᱥᱟᱨᱥᱟᱜ-ᱟ᱾
ᱦᱮᱸ ᱞᱟᱹᱭ ᱢᱟᱠᱚ ᱞᱟᱹᱭ ᱜᱮ᱾ ᱫᱚᱢᱮ ᱥᱤᱵᱤᱞ ᱜᱚᱝᱠᱮ ᱠᱩᱪᱞᱟᱹ ᱦᱚᱸ ᱠᱩᱪᱞᱟᱹ ᱫᱚ ᱟᱞᱮ ᱫᱚ ᱵᱷᱟᱹᱡᱤ ᱠᱚᱣᱟ ᱞᱮ ᱵᱩᱡᱫᱟ ᱵᱮᱱ ᱥᱮ?
ᱚ᱾
ᱳᱭ ᱢᱟᱱᱮ ᱦᱟᱞᱠᱟ ᱢᱟᱱᱮ ᱞᱚᱴᱚ ᱯᱚᱴᱚ ᱧᱚᱜ ᱵᱷᱟᱯ ᱟᱨ ᱪᱮᱫ ᱵᱩᱡᱫᱟᱢ ᱠᱚᱥᱟᱭ, ᱠᱚᱥᱟᱭ ᱧᱚᱜ ᱦᱩᱸ᱾ ᱦᱮᱸ ᱟᱹᱰᱤ ᱪᱮᱨᱦᱟ ᱠᱚ ᱥᱤᱵᱤᱞᱟ ᱫᱟᱜ ᱢᱟᱲᱤ ᱢᱮᱥᱟ ᱡᱩᱫᱤ ᱵᱮᱱ ᱡᱚᱢ ᱠᱚᱣᱟ ᱵᱟᱝ ᱟᱹᱰᱤ ᱮᱴᱟᱜ ᱜᱮ᱾ᱦᱩᱸ ᱟᱹᱰᱤ ᱮᱴᱟᱜ ᱢᱟᱱᱮ ᱟᱹᱰᱤ ᱮᱴᱟᱜ ᱜᱮ᱾ ᱦᱩᱸ᱾
ᱦᱳᱭ ᱱᱟ᱾